ᱦᱮᱞᱳ
ᱦᱳᱭ ᱟᱸᱡᱚᱢᱮᱫ ᱠᱟᱱᱟᱢ ᱦᱳᱭᱼᱼ
ᱦᱳᱭ ᱟᱫᱚ ᱦᱳᱭ ᱢᱚᱡᱽ ᱵᱟᱲᱟ ᱜᱮ ᱟᱢ ᱜᱮ?
ᱤᱧ ᱦᱚᱸ ᱢᱚᱸᱡᱽ ᱵᱟᱲᱟ ᱜᱤᱭᱟᱹᱧ ᱛᱟᱦᱚᱞᱮᱼᱼ ᱛᱟᱦᱚᱞᱮ ᱟᱥᱟᱲ ᱪᱟᱞᱟᱜ ᱠᱟᱱ ᱱᱚᱛᱮ ᱱᱤᱛᱚᱜ ᱛᱟᱦᱚᱞᱮ ᱟᱯᱮ ᱥᱮᱫ ᱫᱚ ᱵᱟᱼᱼ ᱵᱟᱯᱞᱟ ᱥᱤᱡᱤᱱ ᱵᱟᱯᱞᱟ ᱠᱚᱫᱚ ᱦᱩᱭᱩᱜ ᱦᱩᱭᱩᱜ ᱠᱟᱱᱟ ᱥᱮ ᱵᱟᱝ ᱱᱟᱦᱟᱜ ᱱᱮᱛᱟᱨ ᱫᱚ?
ᱦᱳᱭ ᱦᱩᱭᱩᱜ ᱠᱟᱱ ᱜᱮᱭᱟ ᱦᱮᱸ ᱦᱮᱸ ᱦᱩᱭᱩᱜ ᱠᱟᱱ ᱜᱮᱭᱟ᱾ ᱦᱮᱸ ᱥᱩᱫᱩ ᱯᱩᱥ ᱵᱚᱸᱜᱟ ᱛᱮᱫ ᱵᱟᱫᱽ ᱠᱟᱛᱮᱫ ᱟᱨ ᱡᱷᱮᱸᱴ ᱵᱚᱸᱜᱟ᱾
ᱦᱳᱭ ᱦᱳᱭ ᱛᱟᱦᱚᱞᱮᱼᱼ ᱦᱳᱭ ᱛᱟᱦᱚᱞᱮ ᱱᱮᱥ ᱫᱚ ᱛᱤᱱᱟᱹᱜ ᱜᱟᱱ ᱵᱟᱯᱞᱟ ᱠᱚ ᱦᱩᱭ ᱵᱟᱲᱟᱭᱱᱟ ᱟᱯᱮ ᱟᱛᱳᱼᱼ ᱠᱚᱨᱮ ᱫᱚ ᱱᱟᱦᱟᱜ ᱚᱱᱟ ᱠᱚᱨᱮ ᱫᱚ?
ᱦᱩᱭᱮᱱ ᱜᱮᱭᱟ ᱵᱟᱨᱭᱟ ᱯᱮᱭᱟ᱾ ᱟᱨ ᱦᱳᱭ ᱚᱲᱟᱜ ᱨᱮᱱᱟᱜ ᱦᱚᱸ ᱦᱩᱭᱮᱱᱟ ᱦᱳᱭ᱾
ᱦᱮᱸ ᱟᱨ ᱟᱯᱮ ᱥᱮᱫ ᱫᱚᱼᱼ
ᱦᱳᱭ ᱟᱞᱮ ᱥᱮᱫ ᱦᱚᱸ ᱱᱟᱦᱟᱜ ᱱᱚᱣᱟ ᱵᱟᱯᱞᱟ ᱠᱚᱫᱚ ᱦᱩᱭ ᱫᱚ ᱦᱩᱭᱮᱱ ᱜᱮᱭᱟ᱾ ᱟᱨ ᱟᱞᱮ ᱟᱹᱛᱩ ᱯᱟᱦᱴᱟ ᱨᱮ ᱦᱩᱭᱮᱱ ᱜᱮᱭᱟ, ᱟᱫᱚᱼᱼ ᱢᱟᱢᱟ ᱛᱟᱠᱚ ᱥᱮᱫ ᱜᱮᱤ ᱦᱩᱭᱱᱟ ᱵᱟᱯᱞᱟ ᱫᱚ ᱟᱫᱚ ᱵᱟᱹᱨᱭᱟᱹᱛ ᱠᱚᱞᱮ ᱥᱮᱱ ᱵᱟᱲᱟᱭᱱᱟ, ᱵᱟᱹᱦᱩ ᱠᱚᱞᱮ ᱟᱹᱜᱩ ᱠᱮᱫ ᱠᱚᱣᱟ᱾
ᱚᱻ
ᱟᱫᱚ ᱟᱯᱮ ᱥᱮᱫ ᱟᱯᱮ ᱥᱮᱜ ᱫᱚ ᱵᱟᱯᱞᱟ ᱫᱚ ᱛᱤᱱᱟᱹᱜ ᱫᱤᱱ ᱨᱮᱭᱟᱜ ᱦᱩᱭᱩᱜ
ᱟ ᱟᱞᱮ ᱥᱮᱱ ᱫᱚ ᱠᱩᱲᱤ ᱜᱤᱫᱟᱹ ᱨᱟᱜ ᱵᱟᱯᱞᱟ ᱢᱟ ᱢᱤᱫ ᱫᱤᱱ ᱛᱮᱜᱮ ᱪᱟᱵᱟᱜ ᱟᱥᱮ, ᱟᱨ ᱠᱚᱲᱟ ᱜᱤᱫᱟᱹ ᱨᱟᱜ ᱵᱟᱯᱞᱟ ᱫᱚ ᱵᱟᱫ ᱠᱚᱲᱟ ᱜᱤᱫᱟᱹ ᱨᱟᱜ ᱵᱟᱯᱞᱟ ᱫᱚ ᱵᱟᱫ ᱫᱤᱱ, ᱢᱟᱱᱮ ᱢᱤᱫ ᱫᱤᱱ ᱦᱤᱞᱳᱜ ᱫᱚ ᱪᱷᱟᱢᱰᱟ ᱛᱚᱞ ᱟ ᱯᱚᱨᱮᱫ ᱫᱤᱱ ᱞᱳᱜ ᱵᱟᱹᱦᱩ ᱟᱹᱜᱩ ᱠᱟᱛᱮᱜ ᱵᱷᱚᱡᱽ ᱠᱟᱛᱮ ᱪᱟᱵᱟᱜ-ᱟ᱾ ᱟᱨ ᱯᱚᱨᱮ ᱨᱩᱣᱟᱹᱲ ᱪᱟᱞᱟ ᱠᱟᱛᱮ ᱠᱩᱲᱤᱫᱟᱹᱨᱟᱜ ᱚᱲᱟᱜ ᱨᱮᱜᱮ ᱪᱟᱹᱰᱤ ᱠᱩᱴᱟᱹᱢ ᱫᱚ ᱦᱩᱭᱩᱜ-ᱟ᱾
ᱟᱪᱪᱷᱟ ᱟᱪᱪᱷᱟ, ᱟᱞᱮᱥᱮᱭᱟᱜ ᱡᱩ ᱡᱩᱫᱤᱧ ᱞᱟᱹᱭᱟᱢ ᱠᱷᱟᱡ ᱢᱟᱱᱮ ᱯᱩᱨᱟᱹ ᱨᱤᱛᱤ ᱨᱮᱣᱟᱡᱽ ᱥᱮ ᱤᱭᱟᱹ ᱞᱮᱠ ᱠᱟᱛᱮ ᱛᱚ ᱯᱮ ᱯᱮ ᱫᱤᱱ ᱦᱩᱭᱩᱜ ᱛᱟᱦᱮᱸᱱᱟ ᱟᱞᱮ ᱥᱮᱜ ᱫᱚ, ᱢᱟᱱᱮ ᱢᱤᱫ ᱫᱤᱱ ᱫᱚ ᱚᱱᱟ ᱠᱩᱜ ᱢᱟᱸᱰᱣᱟ ᱠᱮᱫ ᱜᱮ ᱱᱟᱦᱜ,
ᱦᱮᱸ ᱦᱮᱸ
ᱟᱫᱚ ᱢᱟᱰᱣᱟ ᱠᱮᱛᱮᱫ ᱱᱟᱦᱟᱜ ᱚᱱ ᱦᱤᱞᱳᱜ ᱫᱚ ᱱᱟᱦᱜ ᱥᱤᱨᱤᱯ ᱢᱟᱰᱣᱟ ᱵᱟᱲᱟ ᱠᱟᱛᱮ ᱟᱫᱚ ᱢᱟᱰᱣᱟ ᱚᱲᱟᱜ ᱨᱮ ᱫᱟᱠᱟ ᱠᱚ ᱡᱚᱢ ᱠᱮᱫ ᱜᱮ ᱛᱩ ᱨᱮᱱ ᱠᱚᱲᱟ ᱜᱤᱫᱽᱨᱟᱹ ᱠᱩ ᱡᱟᱦᱟᱸᱭ ᱠᱚᱠᱚ ᱢᱟᱰᱣᱟᱣ ᱠᱟᱜ-ᱟ᱾ ᱟᱨ ᱢᱟᱹᱡᱷᱤ ᱯᱟᱨᱟᱱᱤ ᱠᱩ᱾ ᱟᱨ ᱫᱚᱥᱟᱨ ᱦᱤᱞᱳᱜ ᱫᱚ ᱱᱟᱦᱜ ᱵᱟᱹᱨᱭᱟᱹᱛ ᱥᱮᱱᱚᱜ ᱦᱩᱭᱩᱜ-ᱟ᱾
ᱦᱳᱭ
ᱟᱫᱚ ᱚᱱᱟ ᱵᱤᱫᱟᱹ ᱵᱟᱲᱟ ᱠᱟᱛᱮᱜ ᱟᱫᱚ ᱵᱤᱫᱟᱹ ᱜᱷᱟᱹᱲᱤᱡ ᱦᱚᱸ ᱟᱫᱚ ᱫᱟᱠᱟ ᱠᱚᱫᱚ ᱡᱚᱢ ᱜᱮ ᱦᱩᱭᱩᱜ-ᱟ ᱩᱰᱩᱠᱚᱜ ᱦᱩᱭᱩᱜ ᱞᱟᱦᱟᱨᱮ, ᱟᱫᱚ ᱩᱱ ᱦᱤᱞᱳᱜ ᱫᱚ ᱵᱟᱹᱭᱟᱹᱛ ᱥᱮᱱ ᱦᱩᱭᱮᱱ ᱜᱮ, ᱟᱫᱚ ᱚᱱᱟ ᱪᱟᱞᱟᱣᱮᱱ ᱦᱤᱞᱟᱹᱜ ᱟᱹᱭᱩᱵ ᱵᱮᱞᱟ ᱧᱤᱫᱟᱹ ᱫᱚ ᱫᱟᱨᱟᱢ ᱫᱟᱜ ᱦᱩᱭᱩᱜ-ᱟ ᱚᱸᱰᱮ ᱠᱩᱲᱤ ᱛᱟᱠᱚ ᱴᱷᱮᱡ, ᱫᱟᱨᱟᱢ ᱫᱟᱜ ᱠᱟ ᱛᱮᱜ ᱚᱸᱰᱮ ᱥᱤᱫᱽᱨᱟᱹ ᱫᱟᱱ ᱠᱚ ᱦᱩᱭᱩᱜ-ᱟ᱾
ᱦᱮᱸ
ᱞᱟᱹᱯᱤᱛ ᱠᱚᱠᱩ ᱩᱱᱠᱩ ᱠᱩᱠᱩ ᱩᱰᱩᱠ ᱠᱚᱣᱟ ᱜᱩᱲᱤᱡ ᱟᱡᱚᱜ ᱠᱚ ᱦᱩᱭᱩᱜ-ᱟ ᱫᱟᱨᱟᱢ ᱫᱟᱜ ᱴᱟᱺᱰᱤᱨ ᱨᱮ᱾
ᱦᱳᱭ
ᱵᱤᱨ ᱫᱟᱨᱟᱢ ᱫᱟᱜ ᱴᱟᱺᱰᱤ ᱨᱮ ᱰᱷᱚᱞ ᱰᱷᱟᱠᱟᱛ ᱛᱮᱠᱚ ᱮᱱᱮᱡ ᱥᱮᱨᱮᱧᱟ, ᱩᱱᱠᱩ ᱚᱱᱛᱮ ᱡᱟᱦᱟᱸ ᱛᱤᱱᱟᱹᱜ ᱵᱟᱹᱨᱭᱟᱹᱛ ᱠᱩ ᱥᱮᱱ ᱠᱟᱱ ᱩᱱᱠᱩ ᱠᱚ ᱨᱚᱯᱚᱲᱚᱜ-ᱟ, ᱚᱸᱰᱮᱱ ᱠᱚ ᱥᱟᱹᱨᱭᱟᱹᱛ ᱠᱩ ᱵᱟᱹᱨᱭᱟᱹᱛ ᱠᱩ
ᱦᱳᱭ ᱦᱳᱭ
ᱦᱚᱭ, ᱟᱫᱚ ᱤᱱᱟᱹ ᱛᱟᱭᱱᱚᱢ ᱫᱚ ᱚᱱᱛᱮ ᱵᱟᱯᱞᱟ ᱥᱮᱜ ᱜᱤ ᱠᱚ ᱨᱟᱢᱚᱜ-ᱟ ᱥᱤᱸᱫᱽᱨᱟᱹ ᱫᱷᱟᱱ ᱠᱚ ᱦᱩᱭᱩᱜ-ᱟ᱾ ᱜᱚᱰᱟ ᱡᱚᱠᱚ ᱦᱩᱭ ᱵᱟᱲᱟ ᱠᱟᱛᱮᱜ᱾ ᱦᱳᱭ, ᱟᱫᱚ ᱵᱟᱸᱫᱟ ᱯᱚᱱ ᱦᱩᱭᱩᱜ-ᱟ, ᱚᱱᱟ ᱫᱚᱥᱟᱨ ᱦᱤᱞᱟᱹᱜ ᱥᱤ ᱛᱟᱜ ᱫᱚ ᱟᱫᱚ ᱥᱤᱧ ᱢᱟᱨᱥᱟᱞ ᱠᱷᱚᱡ ᱫᱚ ᱟᱫᱚ ᱩᱱᱠᱩ ᱠᱩᱲᱤ ᱚᱲᱟᱜ ᱨᱮ ᱢᱱᱛᱮ ᱩᱱᱠᱩ ᱴᱷᱮᱡ ᱚᱰᱸᱮᱜ ᱢᱟ ᱵᱟᱹᱨᱭᱟᱹᱛ ᱠᱚᱠᱚ ᱦᱮᱡ ᱞᱮᱱᱠᱷᱟᱡ ᱜᱮ ᱵᱟᱨ ᱫᱤᱱ ᱨᱮᱭᱟᱜ ᱯᱨᱳᱜᱞᱟᱢ ᱛᱚ᱾ ᱯᱨᱳᱜᱨᱟᱢ ᱢᱤᱫ ᱫᱤᱱ ᱫᱟᱨᱟᱢ ᱢᱤᱫ ᱫᱤᱱ ᱵᱟᱹᱦᱩ ᱢᱤᱫ ᱫᱤᱱ ᱫᱟᱨᱟᱢ ᱫᱟᱜ ᱢᱤᱫ ᱫᱤᱱ ᱵᱟᱸᱫᱟ ᱯᱚᱱ ᱦᱳᱭ
ᱦᱳᱭ ᱦᱮᱸ ᱫᱚᱥᱮ ᱱᱚᱝᱠᱟ ᱦᱚᱸ ᱟᱸᱡᱚᱢ ᱟᱠᱟᱱᱟ ᱵᱟᱝᱢᱟ ᱵᱟᱯᱞᱟ ᱪᱟᱞᱟ ᱠᱟᱛᱮᱜ ᱢᱤᱫ ᱫᱤᱱ ᱫᱚᱠᱚ ᱛᱟᱦᱮᱱᱟ᱾ ᱡᱤᱨᱟᱹᱜ ᱟᱠᱚ ᱟᱨ ᱛᱟᱯᱚᱨᱮᱨ ᱫᱤᱱ ᱠᱚ ᱦᱤᱡᱩᱜ-ᱟ ᱚᱝᱠᱟ ᱦᱚᱸ ᱵᱩᱦᱩᱛ ᱛᱚ ᱟᱸᱡᱚᱢ ᱦᱩᱭ ᱠᱟᱱᱟ ᱟᱫᱚ, ᱚ ᱛᱟᱦᱞᱮ ᱟᱯᱮ ᱥᱮᱱ ᱦᱚᱸᱜ ᱱᱚᱝᱠᱟ ᱜᱮ ᱵᱟᱝ᱾
ᱦᱚᱭ ᱟᱞᱮ ᱥᱮᱜ ᱦᱚᱸ ᱱᱚᱝᱠᱟ ᱜᱮ ᱟᱫᱚ ᱫᱤᱥᱚᱢ ᱫᱤᱥᱚᱢ ᱨᱮ ᱛᱷᱚᱲᱟ ᱵᱷᱤᱱᱱᱚ ᱵᱷᱤᱱᱚ ᱦᱩᱭᱩᱜ ᱠᱷᱟᱱ ᱜᱮᱭᱟ, ᱡᱟᱦᱟᱸᱭ ᱠᱚᱥᱮᱫ ᱫᱚ ᱱᱟᱦᱟᱜ ᱢᱤᱫ ᱱᱮᱛᱟᱨ ᱫᱚ ᱟᱞᱮ ᱥᱮᱫ ᱫᱚ ᱱᱟᱦᱟᱜ ᱢᱤᱫ ᱫᱤᱱ ᱛᱮᱜᱮ ᱦᱩᱭᱩᱜ ᱠᱟᱱᱟ ᱦᱟᱸᱜ ᱥᱟᱱᱟᱢ ᱠᱤᱪᱷᱩ᱾ ᱢᱟᱱᱮ ᱵᱟᱨ ᱫᱤᱱ ᱛᱮ ᱵᱟᱨ ᱫᱤᱱ ᱛᱮ ᱵᱟᱹᱨᱭᱟᱛ ᱥᱮᱱᱚᱜ ᱠᱚ ᱟᱨ ᱚᱸᱰᱮ ᱠᱷᱚᱡ ᱵᱟᱸᱫᱟᱯᱚᱱ ᱠᱟᱛᱮ ᱵᱟᱯᱞᱟᱹ ᱠᱚ ᱡᱚᱢ ᱵᱟᱲᱟ ᱠᱟᱛᱮ ᱠᱚ ᱦᱮᱡ ᱮᱱ ᱜᱮ ᱥᱤᱫᱷᱟᱹ᱾
ᱦᱳᱭ-ᱦᱳᱭ, ᱦᱳᱭ ᱦᱮᱸᱻ ᱟᱨ ᱛᱟᱦᱞᱮ ᱢᱟᱱᱮ ᱟᱯᱮ-ᱟᱯᱮ ᱚᱱᱛᱮ ᱫᱚ ᱪᱮᱫ ᱞᱮᱠᱟ ᱵᱟᱯᱞᱟ ᱦᱩᱭᱩᱜ ᱜᱮᱭᱟ ᱢᱟᱱᱮ ᱫᱟᱹᱣᱲᱟᱹ ᱪᱮᱛᱟᱱ ᱨᱮ ᱨᱟᱠᱟᱵ ᱠᱟᱛᱮᱜ ᱥᱤᱱᱫᱨᱟᱹᱫᱟᱱ ᱦᱳᱭᱳᱜᱼᱟ ᱥᱮ ᱵᱟᱵᱟᱣᱟᱜ ᱦᱚᱵᱚᱨ ᱨᱮ ᱥᱤᱱᱫᱨᱟᱹᱫᱟᱱ ᱦᱳᱭᱳᱜᱼᱟ᱾ ᱚᱠᱟ ᱞᱮᱠᱟ?
ᱦᱳᱭ ᱟᱞᱮ ᱥᱮᱫ ᱫᱚ ᱱᱟᱦᱟᱜ ᱩᱱᱠᱩ ᱫᱟᱫᱟ ᱵᱟᱹᱦᱩ ᱠᱩᱲᱤ ᱡᱟᱢᱟᱭ ᱠᱚᱲᱟ ᱨᱮᱱ ᱟᱡ ᱫᱟᱫᱟ ᱛᱟᱠᱚ ᱠᱚ ᱵᱚᱞᱚᱜᱼᱟ ᱚᱸᱰᱮ ᱫᱟᱹᱲᱩᱣᱟᱹ ᱥᱟᱵ ᱠᱟᱛᱮᱫ ᱩᱱᱠᱩ ᱚᱲᱟᱜ ᱛᱮ ᱟᱨ ᱚᱰᱮ ᱵᱚᱞᱚ ᱠᱟᱛᱮᱫ ᱛᱮᱫ ᱦᱟᱸᱜ ᱩᱱᱠᱩ ᱠᱚ ᱛᱚᱲᱟ ᱠᱚ ᱯᱟᱴᱮ ᱠᱟᱮᱴᱮᱫ ᱠᱚ ᱡᱚᱢ ᱧᱚᱜ ᱦᱚᱪᱚ ᱠᱮᱫ ᱠᱚ ᱜᱮ ᱩᱱᱠᱩ ᱛᱤᱱᱟᱹᱜ ᱛᱩ-ᱛᱩᱞ ᱦᱚᱲ ᱠᱚ ᱵᱚᱞᱚ ᱠᱟᱱᱟ ᱯᱮ ᱦᱚᱲ ᱥᱮ ᱢᱚᱬᱮ ᱦᱚᱲ ᱟᱫᱚ ᱱᱟᱦᱟᱜ ᱩᱱᱠᱩ ᱜᱮᱠᱚ ᱚᱸᱰᱮ ᱠᱚ ᱥᱟᱡᱟᱣ ᱥᱟᱯᱲᱟᱣ ᱮᱱ ᱵᱟᱹᱦᱩ ᱠᱩᱲᱤ ᱦᱟᱸᱜ ᱟᱫᱚ ᱚᱸᱰᱮ ᱫᱮᱡ ᱮᱱ ᱜᱮ ᱟᱨ ᱩᱱᱠᱩ ᱜᱮ ᱦᱟᱸᱜ ᱠᱚ ᱠᱩᱴᱩᱢ ᱩᱰᱩᱠᱮᱭᱟ ᱟᱨ ᱛᱟᱦᱞᱮ ᱛᱟᱞᱟ ᱠᱩᱞᱦᱤ ᱨᱮᱱᱟᱦᱟᱜ ᱟᱫᱚ ᱚᱱᱟ ᱥᱤᱸᱫᱽᱨᱟᱹ ᱫᱟᱱ ᱫᱚ ᱦᱩᱭᱩᱜᱼᱟ᱾
ᱦᱳᱭ-ᱦᱳᱭ
ᱟᱨ ᱟᱯᱮ ᱥᱮᱫ ᱫᱚ ᱪᱮᱫ ᱞᱮᱠᱟ?
ᱦᱳᱭ ᱟᱞᱮ ᱥᱮᱱ ᱦᱚᱸ ᱚᱱᱠᱟ ᱜᱮ ᱟᱨ ᱠᱤᱪᱷᱩ-ᱠᱤᱪᱷᱩ ᱱᱤᱭᱚᱢ ᱢᱟ ᱠᱟᱹᱴᱤᱡ ᱵᱷᱮᱜᱟᱨ ᱢᱮᱱᱟᱜ ᱜᱮᱭᱟ ᱡᱟᱦᱟᱸ ᱫᱚ ᱟᱫᱷᱮᱠ ᱠᱚᱫᱚ ᱫᱟᱹᱲᱣᱟᱹ ᱪᱮᱛᱟᱱ ᱨᱮ ᱦᱮᱸ ᱥᱮ ᱟᱨ ᱟᱫᱷᱮᱠ ᱠᱚᱫᱚ ᱵᱟᱵᱟᱣᱟᱜ ᱦᱚᱵᱚᱨ ᱪᱮᱛᱟᱱ ᱪᱮᱛᱟᱱ ᱨᱮᱜ ᱠᱚ ᱥᱤᱸᱫᱽᱨᱟᱹ ᱫᱟᱱ ᱠᱚᱣᱟ᱾ ᱪᱮᱫ ᱦᱚᱸ ᱵᱟᱝ ᱟᱸᱡᱚᱢ ᱴᱷᱤᱠᱟᱹᱜ ᱠᱟᱱᱟ ᱾
ᱛᱟᱦᱞᱮ ᱱᱟ ᱦᱟᱸᱜ ᱤᱧ ᱞᱟᱹᱭ ᱟᱢ ᱠᱷᱟᱡ ᱡᱩᱫᱤ ᱱᱚᱣᱟ ᱵᱟᱵᱟ ᱦᱚᱵᱚᱨ ᱫᱚ ᱦᱟᱸᱜ ᱵᱟᱝᱜᱟᱞ ᱫᱤᱥᱚᱢ
ᱦᱮᱸᱻ ᱦᱮᱸᱻ
ᱟᱫᱚᱻ ᱚᱱᱠᱟᱱᱟᱜ ᱫᱚ ᱵᱟᱝ ᱧᱮᱞ ᱟᱠᱟᱱᱟ ᱱᱚᱛᱮ ᱟᱞᱮ ᱯᱟᱦᱴᱟ ᱥᱮᱫ ᱫᱚ ᱱᱟᱦᱟᱜ ᱫᱤᱥᱚᱢ ᱫᱩᱱᱤᱭᱟᱹ ᱟᱭᱢᱟ-ᱟᱭᱢᱟ ᱨᱚᱠᱚᱢ ᱦᱚᱲ ᱠᱚ ᱢᱮᱱᱟᱜ ᱵᱚᱱᱟ ᱛᱚ
ᱦᱳᱭ-ᱦᱳᱭ ᱦᱳᱭ ᱦᱮᱸᱻᱦᱮᱸᱻ
ᱪᱮᱫ ᱦᱚᱸ ᱵᱟᱝ ᱟᱸᱡᱚᱢ ᱴᱷᱤᱠᱟᱹᱜ ᱠᱟᱱᱟ ᱾
ᱦᱳᱭ ᱪᱮᱫ ᱦᱚᱸ ᱵᱟᱝ ᱟᱸᱡᱚᱢ ᱴᱷᱤᱠᱟᱹᱜ ᱠᱟᱱᱟ ᱾ ᱪᱮᱫ ᱞᱮᱠᱟ-ᱪᱮᱫ ᱞᱮᱠᱟ ᱪᱮᱫ ᱞᱮᱠᱟ ᱦᱟᱜ ᱦᱟᱯᱮ ᱦᱮᱸᱻᱦᱮᱸᱻ ᱢᱟ ᱢᱟᱥᱮ ᱱᱤᱛᱚᱜ
ᱵᱷᱚᱸ-ᱵᱷᱚᱸ ᱠᱟᱱᱟ ᱟᱫᱚ ᱚᱱᱟᱛᱮ ᱯᱟᱥᱮᱫ
ᱪᱮᱫ ᱞᱮᱠᱟ ᱪᱮᱫ ᱞᱮᱠᱟ
ᱦᱳᱭ ᱪᱷᱟᱹᱰᱩᱭ ᱵᱟᱯᱞᱟ ᱡᱟᱦᱟᱸᱭ ᱮᱱ ᱛᱮ ᱪᱟᱹᱰᱣᱟᱹ ᱪᱷᱟᱹᱰᱩᱭ ᱵᱟᱯᱞᱟ ᱢᱤᱫ ᱴᱟᱝ ᱠᱚ ᱢᱮᱛᱟᱜ ᱠᱟᱱᱟ᱾ ᱢᱟᱱᱮ ᱡᱟᱦᱟᱸᱭ ᱵᱟᱯᱞᱟ ᱦᱚᱭ ᱟᱨ ᱩᱱᱤ ᱦᱮᱞᱳ ᱚᱯᱱᱟ ᱦᱮᱞᱳ ᱦᱮᱞᱳ ᱦᱮᱞᱳ